ᱦᱮᱞᱳ
ᱦᱮᱸ ᱡᱚᱦᱟᱨ ᱜᱮ ᱾
ᱡᱚᱦᱟᱨ ᱡᱚᱦᱟᱨ ᱟᱣᱟᱡᱽ ᱪᱟᱞᱟᱜ ᱠᱟᱱᱟ?
ᱦᱮᱸ ᱦᱮᱸ ᱦᱤᱡᱩᱜ ᱠᱟᱱᱟ ᱟᱹᱰᱤ ᱱᱟᱯᱟᱭ ᱛᱮᱜᱮ ᱟᱸᱡᱚᱢᱚᱜ ᱠᱟᱱᱟ, ᱟᱞᱤᱧᱟᱜ ᱠᱟᱛᱷᱟ ᱟᱸᱡᱚᱢᱚᱜ ᱠᱟᱱᱟ?
ᱦᱮᱸ ᱟᱸᱡᱚᱢ ᱟᱸᱡᱚᱢ
ᱟᱪᱪᱷᱟ ᱟᱪᱪᱷᱟ ᱛᱚ ᱴᱷᱤᱠᱜᱮᱭᱟ ᱛᱦᱮᱱᱟᱸᱜ ᱡᱟᱦᱟᱸ ᱢᱤᱫᱴᱮᱱ ᱴᱚᱯᱤᱠ ᱪᱮᱛᱟᱱ ᱵᱚᱱ ᱜᱟᱞᱢᱟᱨᱟᱣ ᱞᱟᱹᱜᱤᱫ ᱦᱮᱸᱥᱮ, ᱛᱚ ᱡᱟᱦᱟ ᱱᱟᱸᱜ ᱚᱱᱠᱟᱱ ᱚᱱᱠᱟᱱ ᱥᱟᱛᱼᱼ ᱢ ᱞᱟᱹᱭ ᱡᱟᱦᱟᱸ ᱪᱮᱛᱟᱱ ᱨᱮᱵᱚᱱ ᱜᱟᱞᱢᱟᱨᱟᱣᱟ ᱾
ᱦᱮᱸ ᱦᱮᱸ ᱦᱮᱸ ᱦᱮᱞᱳ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ᱾ ᱟᱪᱪᱷᱟ, ᱟᱹᱵᱤᱱ ᱞᱟᱹᱭ ᱵᱤᱱ ᱛᱟᱦᱚᱞᱮ ᱚᱠᱟ ᱢᱟᱱᱮ ᱚᱠᱟ ᱥᱟᱛᱟᱢ ᱪᱮᱛᱟᱱ ᱵᱚᱱ ᱜᱟᱞᱢᱟᱨᱟᱣᱟ ᱠᱟᱹᱴᱤᱡ?
ᱜᱟᱞᱢᱟᱨᱟᱣ ᱵᱚᱱ ᱡᱮᱭᱥᱮ ᱮᱻ ᱪᱟᱥᱵᱟᱥ ᱨᱮᱱᱟᱝ ᱮᱢ ᱜᱟᱞ ᱢᱟᱨᱟᱣᱟ᱾ ᱟᱞᱩ ᱵᱮᱸᱜᱟᱲ ᱴᱟᱢᱟ ᱴᱚᱞ ᱠᱚᱨᱮᱱᱟᱜ ᱵᱚᱱ ᱜᱟᱞᱢᱟᱨᱟᱣᱟ, ᱜᱟᱹᱭ ᱰᱟᱝᱨᱟ ᱠᱚᱨᱮᱱᱟᱜ ᱥᱚᱨᱦᱟᱭ ᱠᱚᱨᱮᱱᱟᱜ ᱵᱚᱱ ᱜᱟᱞᱢᱟᱨᱟᱜᱼᱟ, ᱚᱱᱟ ᱠᱚᱨᱮᱱᱟᱜ ᱵᱚᱱ ᱨᱟᱜᱼᱟ
ᱟᱹᱰᱤ ᱱᱟᱯᱟᱭ ᱟᱹᱰᱤ ᱱᱟᱯᱟᱭ
ᱚᱱᱛᱮᱨᱮ ᱟᱯᱮ ᱥᱮᱫ ᱫᱚ ᱪᱟᱥ ᱵᱟᱥ ᱫᱚ ᱦᱩᱭ ᱵᱟᱲᱟᱭᱱᱟ ᱥᱮ ᱵᱟᱝ?
ᱦᱮᱸ ᱟᱞᱮ ᱥᱮᱫ ᱪᱟᱥ ᱵᱟᱲᱟ ᱫᱚ ᱦᱩᱭᱩᱜ ᱠᱟᱱ ᱜᱮᱭᱟ, ᱮᱠᱷᱚᱱ ᱡᱮᱨᱚᱠᱚᱢ ᱥᱤᱞ ᱥᱤ ᱠᱚ ᱦᱩᱭᱩᱜ ᱠᱟᱱᱟ᱾ ᱵᱟᱹᱫᱽ ᱠᱚ, ᱦᱩᱲᱩ ᱨᱚᱦᱚᱭ ᱦᱩᱭᱩᱜᱼᱟ ᱦᱮᱸᱥᱮ ᱾
ᱦᱮᱸ ᱟᱪᱪᱷᱟ
ᱦᱩᱸ ᱟᱨ ᱟᱯᱮ ᱥᱮᱱ ᱦᱩᱭᱩᱜ ᱠᱟᱱᱟ ᱥᱮ ᱵᱟᱝ?
ᱟᱞᱮ ᱥᱮᱫ ᱫᱚ ᱪᱟᱥ ᱵᱟᱥ ᱫᱚ ᱦᱩᱭ ᱵᱟᱲᱟᱜ ᱠᱟᱱᱟ ᱱᱚᱜᱼᱚᱭ ᱡᱮ ᱱᱚᱜᱼᱚᱭ ᱨᱚᱦᱚᱭ ᱞᱮ ᱥᱟᱹᱨᱫᱤ ᱵᱟᱲᱟᱣ ᱟᱠᱟᱱᱟ ᱟᱞᱮ ᱥᱮᱫ ᱫᱚ᱾
ᱟᱪᱪᱷᱟ ᱟᱪᱪᱷᱟ
ᱟᱪᱪᱷᱟ, ᱨᱚᱦᱚᱭ ᱫᱚ ᱡᱚᱛᱱᱟᱜ ᱟᱞᱮ ᱥᱮᱫ ᱰᱩᱵᱟᱹᱜ
ᱟᱨ ᱚᱠᱟ ᱞᱮᱠᱟ ᱪᱟᱥ ᱵᱟᱥ ᱦᱩᱭᱩᱜ ᱜᱮᱭᱟ? ᱢᱟᱱᱮ ᱡᱚᱛᱚ ᱨᱚᱠᱚᱢ ᱪᱟᱥ ᱵᱟᱥ ᱦᱩᱭᱩᱜ ᱜᱮᱭᱟ ᱟᱞᱩ, ᱴᱟᱢᱟᱴᱚᱨ, ᱵᱮᱸᱜᱟᱲ ᱢᱟᱱᱮ ᱡᱟᱦᱟᱸ ᱛᱤᱱᱟᱹᱜ ᱢᱮᱱᱟᱜ ᱟᱠᱟᱫᱟ᱾ ᱚᱱᱟ ᱠᱚ ᱥᱟᱱᱟᱢ ᱠᱚᱜᱮ ᱥᱮ ᱠᱷᱟᱹᱞᱤ ᱚᱱᱟ ᱦᱩᱲᱩ? ᱟᱨ ᱚᱱᱟ ᱠᱚᱜᱮ ᱪᱟᱥᱵᱟᱥ ᱦᱩᱭᱩᱜ ᱜᱮᱭᱟ᱾
ᱦᱩᱲᱩ ᱫᱚ ᱡᱮᱭᱥᱮ ᱱᱚᱣᱟ ᱫᱟᱜ ᱫᱤᱱ ᱨᱮᱜᱮ ᱦᱩᱭᱩᱜᱼᱟ, ᱦᱩᱲᱩ ᱫᱚ ᱦᱩᱲᱩ ᱫᱚ ᱫᱟᱜ ᱫᱤᱱ ᱨᱮᱜᱮ ᱟᱨ ᱟᱨ ᱦᱩᱭᱩᱜ ᱜᱮᱭᱟ ᱚᱱᱟ ᱡᱷᱤᱸᱜᱟᱹ ᱢᱤᱜᱟᱹ ᱡᱷᱤᱸᱜᱟᱹ ᱠᱚ ᱾
ᱦᱩᱸ
ᱚᱱᱟ ᱫᱚ, ᱥᱤᱛᱩᱝ ᱫᱤᱱ ᱨᱮᱠᱚ ᱨᱚᱦᱚᱭ ᱠᱟᱜᱼᱟ ᱛᱷᱚᱨ ᱥᱮ ᱚᱨᱠᱚᱢ ᱱᱮᱛᱟᱨᱼᱼ ᱥᱤᱛᱩᱝ ᱫᱤᱱ ᱨᱮᱠᱚ ᱨᱚᱦᱚᱭ ᱠᱟᱜᱼᱟ ᱾ ᱱᱮᱛᱟᱨ ᱫᱤᱱ ᱫᱚ ᱞᱟᱭ ᱟᱠᱚ ᱦᱟᱸᱜ, ᱟᱨ ᱟᱯᱮ ᱥᱮᱫ ᱫᱚ ᱪᱮᱫ ᱠᱚ ᱨᱚᱦᱚᱭᱟ?
ᱟᱞᱮ ᱥᱮᱫ ᱫᱚ ᱥᱟᱱᱟᱢ ᱞᱮᱠᱟᱱ ᱪᱟᱥ ᱵᱟᱥ ᱜᱤ ᱦᱩᱭᱩᱜ ᱜᱮᱭᱟ ᱡᱟᱹᱥᱛᱤ ᱠᱟᱭᱛᱮ ᱡᱟᱦᱟᱸᱱᱟᱜ ᱥᱤᱡᱤᱱ ᱨᱮᱱᱟᱜ ᱪᱟᱥ ᱦᱮᱸ ᱟᱹᱞᱩ, ᱟᱨ ᱦᱩᱲᱩ, ᱛᱟᱨᱯᱚᱨᱮ ᱚᱱᱟ ᱥᱟᱹᱨᱩ ᱾ ᱱᱚᱣᱟᱠᱤ ᱮ ᱱᱚᱣᱟ ᱠᱚᱜᱮ ᱟᱨᱠᱤ ᱰᱷᱮᱨ ᱠᱟᱭᱛᱮ ᱪᱟᱥ ᱦᱩᱭᱩᱜᱼᱟ ᱦᱩᱸ᱾
ᱦᱮᱸ
ᱟᱨ ᱥᱚᱵᱡᱤ ᱠᱚᱦᱚᱸ ᱪᱟᱥ ᱜᱮᱭᱟᱞᱮ ᱠᱤᱱᱛᱩ ᱚᱱᱟ ᱢᱟᱱᱮ ᱥᱮ ᱨᱚᱠᱚᱢ ᱵᱟᱝ ᱫᱟᱢ ᱠᱷᱟᱹᱛᱤᱨ ᱛᱮ ᱠᱟᱹᱴᱤᱡ
ᱟᱪᱪᱷᱟ
ᱡᱚᱢ ᱞᱟᱹᱜᱤᱫ ᱞᱮ ᱪᱟᱥ ᱜᱮᱭᱟ ᱠᱷᱟᱹᱞᱤ ᱾ ᱦᱮᱸᱥᱮ ᱢᱟᱱᱮ ᱟᱠᱷᱨᱤᱧ ᱞᱟᱹᱜᱤᱫ ᱥᱮᱨᱚᱠᱚᱢ ᱫᱚ ᱵᱟᱞᱮ ᱪᱟᱥ ᱜᱮ ᱾ ᱜᱮᱭᱟ ᱚᱱᱟ ᱥᱚᱵᱡᱤ ᱠᱚ ᱦᱮᱸ ᱾
ᱡᱚᱢ ᱞᱟᱹᱜᱤᱫ ᱜᱮᱥᱮ ᱪᱮᱫ?
ᱦᱮᱸ ᱦᱮᱸ ᱡᱚᱢ ᱞᱟᱹᱜᱤᱫ ᱜᱮ ᱾
ᱡᱚᱢ ᱞᱟᱹᱜᱤᱫ ᱜᱮ ᱟᱨ ᱟᱞᱮ ᱥᱮᱫ ᱫᱚ ᱪᱟᱥ ᱧᱮᱞ ᱫᱚ ᱟᱹᱰᱤ ᱢᱚᱡᱽ ᱜᱮ ᱦᱩᱭᱩᱜᱼᱟ ᱾ ᱜᱟᱹᱭ ᱰᱟᱝᱨᱟ ᱪᱮᱬᱮ ᱪᱤᱯᱨᱩ ᱧᱮᱞ ᱞᱮᱠᱟᱱ ᱫᱚ ᱯᱩᱨᱟᱹ ᱢᱚᱡᱽ ᱜᱮ ᱾ ᱟᱞᱮ ᱥᱮᱫ ᱫᱚ ᱡᱤᱭᱟᱹᱲ ᱟᱹᱭᱠᱟᱹᱜᱼᱟ ᱡᱤᱭᱟᱹᱲ ᱟᱹᱭᱠᱟᱹᱜᱼᱟ ᱟᱞᱮ ᱥᱮᱫ ᱮᱢ ᱧᱮᱞ ᱞᱮᱠᱷᱟᱱ ᱾ ᱦᱩᱸ ᱟᱞᱮ ᱥᱮ ᱱᱤᱛ
ᱟᱸᱡᱚᱢ ᱵᱤᱱ ᱡᱟᱦᱟᱸ ᱚᱱᱟ ᱥᱤ ᱪᱤᱠᱟᱹᱣ ᱦᱩᱭᱩᱜ ᱠᱟᱱᱟ ᱦᱮᱸᱥᱮ ᱴᱨᱟᱠ ᱴᱟᱨ ᱟᱛᱮ ᱦᱮᱸ ᱾ ᱚᱱᱟ ᱠᱤ ᱚᱱᱟ ᱛᱤᱱᱟᱹᱜ ᱱᱟᱯ ᱟᱭᱚᱜᱼᱟ ᱢᱟᱱᱮ ᱴᱮᱨᱟᱠ ᱴᱟᱨ ᱛᱮ ᱥᱤ ᱵᱷᱟᱜᱤᱭᱟ ᱥᱮ ᱚᱱᱟ ᱰᱟᱝᱨᱤᱭᱟᱜ ᱛᱮ ᱥᱤ ᱜᱮ ᱵᱮᱥ ᱜᱮ ᱛᱟᱦᱮᱸ ᱠᱟᱱᱟ ᱾
ᱚᱻ ᱴᱮᱠᱴᱟᱨ ᱛᱮᱢ ᱧᱮᱞ ᱞᱮᱠᱷᱟᱱ ᱫᱚ ᱵᱚᱞᱮ ᱟᱵᱚ ᱯᱚᱭᱥᱟ ᱠᱷᱚᱨᱪᱟᱜ ᱛᱟᱵᱚᱱᱟ ᱾ ᱟᱨ ᱜᱟᱹᱭ ᱰᱟᱝᱨᱟ ᱫᱚ ᱧᱮᱞ ᱞᱮᱠᱷᱟᱡ ᱫᱚ ᱵᱚᱞᱮ ᱟᱵᱚᱣᱟᱜ ᱱᱚᱝᱠᱟ ᱤᱭᱟᱹ ᱛᱮᱦᱚᱸ ᱠᱚ ᱪᱟᱞᱟᱜ ᱠᱟᱱᱟ ᱵᱚᱞᱮ ᱜᱟᱹᱭ ᱫᱚ ᱟᱹᱰᱤ ᱥᱮᱫᱟᱭ ᱡᱩᱜᱽ ᱜᱮ ᱦᱮᱡ ᱟᱠᱟᱱᱟ᱾ ᱜᱟᱹᱭ ᱰᱟᱝᱨᱟ ᱫᱚ᱾
ᱦᱩᱸᱻ
ᱦᱩᱸ ᱥᱮᱫᱟᱭ ᱡᱩᱜᱽ ᱠᱷᱚᱡ ᱜᱮ ᱦᱮᱡ ᱟᱠᱟᱱᱟ ᱜᱟᱹᱭ ᱰᱟᱝᱨᱟ ᱫᱚ ᱟᱫᱚ ᱱᱤᱛᱚᱜ ᱫᱚ ᱱᱟᱣᱟ, ᱱᱟᱣᱟ ᱢᱮᱥᱤᱱ ᱠᱚ ᱤᱭᱟᱹ ᱤᱭᱟᱹ ᱩᱰᱩᱠ ᱵᱟᱲᱟ ᱟᱠᱟᱫᱟ ᱛᱚ ᱱᱮᱛᱟᱨ ᱫᱚ ᱚᱱᱟ ᱤᱭᱟᱹᱛᱮ ᱾
ᱡᱮᱭᱥᱮ ᱦᱩᱭ ᱱᱟ ᱢᱮᱥᱤᱱ ᱴᱨᱟᱠᱴᱟᱨ ᱦᱩᱭ ᱱᱟ᱾ ᱨᱚᱲ ᱛᱷᱚᱲᱟ ᱟᱣᱟᱡ ᱛᱷᱚᱲᱟ ᱠᱟᱴᱟᱣ ᱧᱚᱜᱚᱜ ᱠᱟᱱ ᱛᱟᱵᱮᱱᱟ ᱾ ᱦᱮᱸᱻ ᱞᱚᱲ ᱛᱷᱚᱲᱟ ᱠᱟᱴᱟᱣ ᱧᱚᱜᱚᱜ ᱠᱟᱱᱟ ᱾ ᱦᱮᱸ ᱦᱮᱸ ᱱᱤᱛᱚᱜ ᱟᱡᱚᱢᱚᱜ ᱠᱟᱱᱟ ᱾
ᱦᱮᱸ ᱞᱟᱹᱭ ᱫᱟᱞᱤᱧ ᱡᱮ ᱚᱱᱟ ᱴᱨᱟᱠᱴᱟᱨ ᱛᱮ ᱡᱟᱦᱟᱸ ᱥᱤᱭᱳᱜ ᱠᱟᱱᱟ ᱦᱮᱸ ᱥᱮ, ᱠᱷᱮᱛ ᱠᱚ ᱚᱱᱟ ᱛᱮ ᱠᱟᱹᱴᱤᱡ ᱚᱱᱟ ᱠᱷᱮᱛ ᱨᱮᱱᱟᱜ ᱡᱟᱦᱟᱸ ᱛᱤᱱᱟᱹᱜ ᱫᱟᱲᱮ ᱦᱮᱸ ᱚᱱᱟ ᱩᱨᱵᱚᱨᱚᱛᱟ ᱫᱟᱲᱮ ᱚᱱᱟ ᱠᱟᱹᱴᱤᱡ ᱠᱚᱢᱚᱜ ᱠᱟᱱᱟ ᱦᱮᱸ ᱥᱮ
ᱦᱮᱸ ᱦᱮᱸ ᱟᱹᱰᱤ ᱠᱚᱢ ᱟᱹᱰᱤ ᱤᱭᱟᱹᱛᱮᱜ ᱜᱟᱹᱭ ᱰᱟᱝᱨᱟ ᱫᱚ ᱟᱹᱰᱤ ᱤᱭᱟᱹ ᱜᱮᱭᱟ ᱟᱞᱟᱜᱽ ᱜᱮᱭᱟ ᱾
ᱦᱮᱸ ᱚᱱᱟ ᱠᱷᱟᱹᱛᱤᱨ ᱛᱮ ᱢᱟᱱᱮ ᱟᱵᱟᱨ ᱠᱷᱮᱛ ᱠᱚᱨᱮ ᱚᱱᱟ ᱡᱟᱦᱟᱸ ᱛᱤᱱᱟᱹᱜ ᱠᱮᱢᱤᱠᱮᱞ ᱡᱮᱨᱚᱠᱚᱢ ᱥᱟᱨ ᱡᱚᱨᱟ ᱚᱱᱟ ᱠᱚ ᱮᱢ ᱦᱩᱭᱩᱜ ᱠᱟᱱᱟ ᱾ ᱚᱱᱟ ᱡᱟᱦᱟᱸ ᱩᱨᱵᱚᱨᱚᱛᱟ ᱞᱟᱹᱜᱤᱫ ᱦᱮᱸ ᱥᱮ ᱟᱨᱚ ᱚᱱᱟ ᱚᱠᱟ ᱞᱮᱠᱟ ᱵᱤᱱ ᱧᱮᱞᱮᱜᱼᱟ? ᱡᱮ ᱢᱟᱱᱮ ᱚᱠᱟ ᱞᱮᱠᱟ ᱠᱚᱢᱚᱜ ᱠᱟᱱᱟ ᱥᱮ ᱟᱨ ᱚᱱᱟ ᱯᱷᱟᱨᱴᱤᱞᱟᱭᱡᱟᱨ ᱡᱟᱦᱟᱸ ᱛᱮ ᱤᱭᱩᱡᱚᱜ ᱠᱟᱱᱟ ᱚᱱᱟ ᱛᱤᱱᱟᱹᱜ ᱱᱟᱯᱟᱭᱚᱜᱼᱟ?
ᱦᱮᱸ ᱦᱮᱸ ᱟᱨ ᱛᱚᱵᱮ ᱟᱯᱮ ᱥᱮᱫ ᱫᱚ ᱜᱟᱹᱭ ᱰᱟᱝᱨᱟ ᱠᱚ ᱪᱮᱬᱮ ᱪᱤᱯᱨᱩ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱛᱚᱵᱮ? ᱟᱯᱮ ᱥᱮᱫ ᱫᱚ
ᱦᱮᱸ ᱢᱮᱱᱟᱜ ᱠᱚᱣᱟ ᱢᱮᱱᱟᱜ ᱠᱚᱣᱟ ᱾ ᱟᱹᱰᱤᱜᱟᱱ ᱢᱮᱱᱟᱜ ᱠᱚᱣᱟ ᱾ ᱠᱤᱱᱛᱩ ᱚᱱᱮ ᱱᱮᱴᱳᱣᱟᱨᱠ ᱡᱟᱦᱟᱸ ᱛᱤᱱᱟᱹᱜ ᱯᱷᱨᱤᱠᱩᱭᱮᱱᱥᱤ ᱠᱟᱨᱚᱱ ᱛᱮ ᱟᱹᱰᱤ ᱜᱟᱱ ᱦᱩᱰᱤᱧ-ᱦᱤᱰᱤᱧ ᱡᱟᱦᱟᱸ ᱛᱤᱱᱟᱹᱜ ᱪᱮᱬᱮ ᱠᱚ ᱛᱟᱦᱮᱸ ᱠᱟᱱᱟ ᱦᱮᱸ ᱥᱮ ᱜᱷᱟᱣᱲᱟ ᱦᱮᱸ ᱩᱱᱠᱩ ᱥᱮ ᱨᱚᱠᱚᱢ ᱵᱟᱝ ᱧᱮᱞᱚᱜ ᱠᱟᱱᱟ ᱠᱚ ᱮᱠᱷᱚᱱ ᱾
ᱦᱮᱸ ᱱᱮᱛᱟᱨ ᱟᱹᱰᱤ ᱠᱚᱢ ᱜᱮ ᱠᱚᱢ ᱛᱚ
ᱦᱩᱸ ᱦᱩᱸ ᱦᱩᱸ ᱾
ᱪᱮᱬᱮ ᱪᱤᱯᱨᱩ ᱪᱮᱬᱮ ᱪᱤᱯᱨᱩ ᱠᱚ ᱟᱹᱰᱤ ᱠᱚᱢ, ᱱᱮᱛᱟᱨ ᱤᱭᱟᱹ ᱫᱟᱨᱮ ᱠᱚ ᱤᱭᱟᱹᱜ ᱠᱟᱱᱟ ᱛᱷᱚ ᱟᱨ ᱱᱮᱛᱟᱨ ᱟᱹᱰᱤ ᱠᱚ ᱤᱭᱟᱹᱭ ᱫᱟᱠᱚ ᱱᱮᱛᱟᱨ ᱠᱚ ᱠᱩᱴᱨᱟᱹᱭ ᱫᱟᱠᱳ ᱾ ᱩ ᱪᱮᱫ ᱠᱚ ᱵᱮᱱᱟᱣ ᱫᱟᱠᱩ ᱪᱮᱫ ᱠᱚᱪᱚ ᱟᱭᱢᱟ ᱨᱚᱠᱚᱢᱟᱜ ᱠᱚ ᱵᱮᱱᱟᱣ ᱫᱟᱛᱚ ᱾
ᱩᱸᱜ ᱚᱱᱟ ᱠᱷᱟᱹᱛᱤᱨ ᱛᱮᱦᱚᱸ ᱦᱩᱭᱩᱜ ᱠᱟᱱᱟ ᱾
ᱩᱸ ᱦᱩᱸ, ᱟᱨ ᱛᱚᱵᱮ ᱟᱯᱮ ᱥᱮᱫ ᱫᱚ ᱟᱨ ᱟᱞᱮ ᱥᱮᱫ ᱪᱟᱥ ᱮᱢ ᱧᱮᱞ ᱞᱮᱠᱷᱟᱡ ᱞᱟᱹᱭᱟᱢ ᱠᱟᱱᱟ ᱾ ᱟᱹᱰᱤ ᱛᱮᱫ ᱢᱚᱡᱽ ᱢᱚᱡᱽ ᱠᱚ ᱪᱟᱥᱟ ᱾
ᱦᱚᱭ ᱾
ᱤᱥᱮ ᱴᱟᱢᱟᱴᱳᱞ ᱠᱚ ᱪᱟᱥ ᱤᱭᱟᱹ ᱡᱮᱥᱮ‌ ᱥᱟᱹᱨᱩ ᱠᱚ ᱪᱟᱥᱟ ᱠᱩ ᱟᱨ ᱴᱟᱢᱟᱴᱳᱞ ᱵᱮᱸ ᱟ ᱠᱩ ᱵᱮᱸᱜᱟᱲ, ᱟᱨ ᱢᱟᱹᱨᱤᱪ ᱠᱩ ᱾ ᱟᱵᱟᱨ ᱟᱭᱢᱟ ᱨᱚᱠᱚᱢ ᱡᱷᱤᱸᱜᱟᱹ ᱠᱚ ᱛᱟᱦᱮᱱᱟ ᱛᱷᱚᱨ ᱾ ᱟᱭᱢᱟ ᱨᱚᱠᱚᱢ ᱪᱟᱥᱟ ᱾ ᱟᱨ ᱟᱯᱮ ᱥᱮᱫ ᱫᱚ ᱛᱚᱵᱮ ᱪᱮᱫᱠᱟ ᱠᱚ ᱪᱟᱥᱟ ᱠᱚ? ᱟᱞᱮ ᱥᱮᱱᱟᱜ ᱦᱟᱥᱟ ᱫᱚ ᱟᱹᱰᱤ ᱢᱚᱡᱽ ᱜᱮᱭᱟ ᱾ ᱟᱹᱰᱤ ᱢᱚᱸᱡᱽ ᱜᱮᱭᱟ ᱥᱮᱫᱟᱭ ᱡᱩᱜᱽ ᱨᱮᱱᱟᱜ ᱞᱮᱠᱟ ᱜᱮ ᱢᱮᱱᱟᱜ ᱠᱟᱫᱟ ᱦᱟᱥᱟ ᱫᱚ ᱾ ᱜᱤᱛᱤᱞ ᱦᱟᱥᱟ ᱥᱮ ᱞᱟᱦᱟ ᱛᱮᱫᱚ ᱛᱟᱦᱮ ᱞᱮᱱᱟ ᱛᱷᱚᱨ ᱟᱨ ᱱᱮᱛᱟᱨ ᱫᱚ ᱚᱱᱠᱟ ᱫᱚ ᱵᱟᱹᱱᱩᱜ-ᱟ ᱱᱮᱛᱟᱨ ᱫᱚ ᱟᱹᱰᱤ ᱞᱚᱥ ᱠᱟᱫ ᱢᱮᱥ ᱞᱚᱥᱚᱫ ᱜᱮᱭᱟ ᱟᱞᱮ ᱥᱮᱫ ᱫᱚ ᱡᱚᱛᱚᱱᱟᱝ ᱞᱚᱥᱚᱫ ᱛᱟᱦᱮᱱᱟ ᱾ ᱪᱟ ᱵᱩᱨᱩ ᱫᱤᱥᱚᱢ ᱨᱮ ᱦᱚᱲ ᱛᱚ ᱵᱩᱨ ᱟᱸ
ᱟᱹᱞᱩ ᱠᱚᱯᱮ ᱪᱟᱥ ᱜᱮᱭᱟ ᱥᱮ ᱵᱟᱝ?
ᱟᱹᱞᱩ ᱠᱚ ᱪᱟᱥ, ᱟᱞᱮ ᱟᱹᱞᱩ ᱠᱚᱞᱮ ᱟᱹᱰᱤ ᱫᱚᱢᱮ ᱞᱮ ᱪᱟᱥᱟ ᱱᱚᱛᱮ ᱫᱚ ᱾
ᱟᱪᱪᱷᱟ, ᱟᱪᱪᱷᱟ ᱟᱪᱪᱷᱟ ᱾
ᱩᱸ ᱾
ᱟᱹᱰᱤ ᱱᱟᱯᱟᱭ, ᱟᱞᱮ ᱥᱮᱜ ᱦᱚᱸ ᱚᱝᱠᱟ ᱜᱮ ᱟᱵᱤᱱ ᱡᱟᱦᱟᱸ ᱥᱮᱫ ᱡᱟᱦᱟᱸ ᱞᱮᱠᱟ ᱵᱮᱱ ᱞᱟᱹᱭ ᱠᱮᱜ-ᱟ ᱦᱮᱸ ᱾ ᱚᱝᱠᱟ ᱜᱮ ᱟᱞᱮ ᱥᱮᱜ ᱦᱚᱸ ᱟᱹᱰᱤ ᱠᱟᱡᱟᱠ ᱪᱟᱥᱵᱟᱥ ᱦᱩᱭᱩᱜ ᱜᱮᱭᱟ ᱢᱟᱱᱮ ᱥᱤᱡᱤᱱ ᱨᱮ ᱯᱮ ᱫᱷᱟᱣ ᱠᱟᱛ ᱛᱮ ᱪᱟᱥ ᱛᱟᱨᱯᱚᱨᱮ ᱟᱸ ᱟᱨᱦᱚᱸ ᱢᱟ ᱢᱮᱱᱟᱜ ᱜᱮ ᱦᱮᱸᱥᱮ ᱾ ᱚᱝᱠᱟ ᱥᱟᱱᱟᱢ ᱪᱟᱥ, ᱦᱮᱸ
ᱢᱤᱫᱴᱮᱡ ᱡᱟᱭᱜᱟᱧ ᱪᱟᱞᱟᱣ ᱞᱮᱱᱟ ᱞᱟᱹᱭᱟᱢ ᱠᱟᱱᱟ ᱟᱹᱰᱤ ᱟᱹᱰᱤ ᱢᱚᱡᱽ ᱠᱚ ᱪᱟᱥ ᱠᱟᱫᱟ ᱢᱤᱫᱴᱮᱡ ᱟᱛᱩ ᱡᱮ ᱵᱚᱞᱮᱧ ᱪᱟᱞᱟᱣ ᱞᱮᱱᱟᱹᱧ ᱾ ᱦᱩᱸ, ᱢᱤᱫᱴᱟᱡ ᱟᱛᱩᱧ ᱡᱟᱣ ᱞᱮᱱᱟ ᱚᱱᱟ ᱟᱛᱳ ᱨᱮᱫᱚ ᱮᱴᱟᱜ ᱟᱜ ᱫᱚ ᱵᱟᱠᱚ ᱪᱟᱥ ᱵᱟᱲᱟ ᱠᱷᱟᱹᱞᱤ ᱟᱹᱞᱩ ᱠᱩ ᱵᱮᱸᱜᱟᱲ ᱠᱚ ᱴᱟᱢᱟᱴᱳᱨ ᱠᱚ ᱪᱟᱥᱟ ᱾ ᱚᱱᱟ ᱫᱚ ᱟᱹᱰᱤ ᱜᱚᱴᱟ ᱜᱮ ᱟᱫᱚ ᱚᱝᱠᱟ ᱜᱮ ᱜᱚᱴᱟ ᱜᱮ ᱮᱴᱮᱫ ᱪᱚ ᱵᱟᱲᱟ ᱠᱟᱫᱟ ᱠᱚ ᱜᱚᱴᱟᱜ ᱜᱮ ᱚᱝᱠᱟ ᱠᱚ ᱪᱟᱥᱟ ᱾ ᱩᱸ ᱠᱷᱮᱛ ᱫᱚ ᱠᱷᱮᱛ ᱨᱮᱫᱚ ᱵᱚᱞᱮ ᱯᱷᱟᱸᱠᱟ ᱫᱚ ᱵᱟᱝ ᱛᱟᱦᱮᱱᱟ, ᱯᱷᱟᱸᱠᱟ ᱛᱟᱦᱮᱱᱟ ᱛᱚ ᱪᱮᱫ ᱠᱚᱪᱚ ᱠᱚ ᱪᱟᱥ ᱠᱟᱜ ᱜᱮᱭᱟ ᱠᱚ ᱾ ᱮᱱᱟᱛᱟᱝ ᱪᱟᱥ ᱫᱚ ᱛᱟᱦᱮᱱ ᱜᱮᱭᱟ ᱾
ᱦᱩᱸ ᱮᱵᱟᱨ ᱟᱸ ᱦᱮᱸ ᱚᱱᱟ ᱪᱟᱥ ᱫᱚ ᱟᱹᱰᱤ ᱞᱟᱹᱠᱛᱤ ᱠᱟᱱ ᱜᱮᱭᱟ ᱦᱮᱸᱥᱮ ᱡᱤᱵᱚᱱ ᱠᱷᱟᱸᱰᱟᱣ ᱞᱟᱹᱜᱤᱫ ᱪᱟᱥᱵᱟᱥ ᱫᱚ ᱦᱮᱸ ᱮᱵᱟᱨ ᱯᱷᱟᱠᱟ, ᱦᱮᱸ ᱦᱮᱸ ᱾
ᱪᱟᱥ ᱵᱟᱥ ᱫᱚ ᱡᱟᱹᱨᱩᱲ ᱜᱮᱭᱟ, ᱟᱨ ᱜᱟᱹᱭ ᱰᱟᱝᱨᱟ ᱫᱚᱦᱚ ᱠᱚᱫᱚ ᱡᱟᱹᱨᱩᱲ ᱜᱮᱭᱟ ᱥᱮ ᱪᱮᱜ?
ᱦᱩᱸ ᱦᱩᱸ ᱮᱵᱟᱨ ᱜᱟᱹᱭ ᱰᱟᱝᱨᱟ ᱦᱚᱸ ᱥᱮᱨᱚᱠᱚᱢ ᱵᱟᱠᱚ ᱫᱚᱦᱚᱭᱮᱜ ᱠᱚᱣᱟ ᱾
ᱦᱮᱸ ᱦᱮᱸ, ᱱᱤᱛᱟ ᱦᱮᱸ ᱦᱮᱸ ᱛᱟᱨ ᱵᱚᱞᱮ ᱜᱟᱹᱭ ᱰᱟᱝᱨᱟ ᱵᱟᱠᱚ ᱫᱚᱦᱚᱭᱮᱜ ᱠᱚᱣᱟ ᱱᱮᱛᱟᱨ ᱡᱟᱹᱥᱛᱤ ᱾ ᱟᱹᱰᱤ ᱠᱚᱢ ᱥᱤᱢ ᱥᱩᱠᱨᱤ ᱟᱹᱰᱤ ᱠᱚᱢ ᱾
ᱤᱧᱟᱹᱧ ᱞᱟᱹᱭᱟ ᱡᱮ ᱚᱱᱟ ᱠᱚ ᱫᱚᱦᱚ ᱫᱚ ᱟᱹᱰᱤ ᱞᱟᱹᱠᱛᱤ ᱠᱟᱱ ᱜᱮᱭᱟᱹ ᱾ ᱮᱵᱟᱨ ᱜᱟᱹᱭ ᱰᱟᱝᱨᱟ ᱡᱩᱫᱤ ᱵᱚᱱ ᱫᱚᱦᱚᱭᱟ ᱦᱮᱸ ᱚᱱᱟ ᱠᱷᱚᱱᱟᱜ ᱥᱟᱨ ᱵᱚᱱ ᱧᱟᱢᱟ ᱾ ᱛᱚ ᱚᱱᱟ ᱥᱟᱨ ᱦᱚᱸᱵᱚᱱ ᱟᱹᱷᱨᱤᱧ ᱫᱟᱲᱮᱭᱟᱜ-ᱟ, ᱛᱟᱨᱯᱚᱨᱮ ᱚᱱᱟ ᱜᱟᱹᱭ ᱠᱷᱚᱱᱟᱜ ᱟ ᱛᱚᱣᱟ ᱵᱚᱱ ᱧᱟᱢᱟ ᱚᱱᱟ ᱛᱚᱣᱟ ᱦᱚᱸ ᱵᱷᱟᱜᱤ ᱦᱮᱸ ᱦᱮᱸ ᱚᱱᱟ ᱠᱷᱚ ᱚᱱᱟ ᱦᱮᱸ ᱦᱮᱸ᱾ ᱟᱨ ᱚᱱᱟ ᱜᱟᱹᱭ ᱠᱷᱚᱱᱟᱜ ᱚᱱᱟ ᱛᱚᱣᱟ ᱵᱚᱱ ᱧᱟᱢᱟ᱾ ᱛᱳᱣᱟ ᱦᱚᱸᱵᱚᱱ ᱟᱹᱷᱨᱤᱧ ᱫᱟᱹᱲᱤᱜ-ᱟ ᱚᱸᱰᱮ ᱠᱷᱚᱱᱟᱜ ᱦᱚᱸ ᱠᱟᱹᱣᱰᱤ ᱤᱱᱠᱟᱜ-ᱟ᱾
ᱡᱚᱢ ᱦᱚᱸ ᱡᱚᱢ ᱦᱚᱸ ᱦᱩᱭᱩᱜ ᱜᱮᱭᱟ᱾
ᱡᱚᱢ ᱦᱚᱸ ᱡᱚᱢ ᱜᱟᱱᱚᱜ-ᱟ, ᱠᱟᱹᱣᱲᱤ ᱦᱚᱸ ᱟᱵᱟᱨ ᱟᱹᱠᱷᱨᱤᱧ ᱠᱟᱛᱮ ᱧᱟᱢᱚ-ᱟ᱾ ᱦᱩᱸ᱾ ᱛᱚ ᱤᱧᱟᱜ ᱩᱭᱦᱟᱹᱨ ᱞᱮ ᱛᱚ ᱢᱟᱱᱮ ᱜᱟᱹᱭ ᱰᱟᱝᱨᱟ ᱟᱹᱥᱩᱞ ᱫᱚ ᱟᱹᱰᱤ ᱟᱺ ᱞᱟᱹᱠᱛᱤ ᱠᱟᱱᱟ᱾
ᱞᱟᱹᱠᱛᱤ ᱠᱟᱱᱟ ᱦᱮᱸ᱾
ᱦᱮᱸ ᱦᱮᱸ᱾
ᱟ ᱢᱤᱫᱴᱟᱹᱡ ᱟᱯᱮ ᱥᱮᱫ ᱫᱚ ᱛᱚᱵᱮ ᱩᱱᱠᱩ ᱪᱤᱞᱤ ᱢᱮᱛᱟ ᱠᱚᱣᱟ, ᱦᱟᱹᱠᱩ ᱠᱚᱫᱚ ᱠᱚ ᱡᱷᱟᱹᱞᱤ ᱠᱚᱣᱟ ᱥᱮ ᱵᱟᱝ, ᱛᱚᱵᱮ?
ᱦᱮᱸ, ᱤᱭᱟᱹ ᱰᱩᱝᱨᱤ ᱠᱚᱨᱮ ᱦᱟᱹᱠᱩ ᱠᱚ ᱢᱮᱱᱟᱜ ᱠᱚᱣᱟ᱾ ᱟᱹᱰᱤ ᱜᱟᱱ᱾ ᱟᱲᱟᱜ ᱠᱚᱣᱟᱞᱮ᱾ ᱮᱸ ᱟᱲᱟᱜ ᱠᱚᱣᱟᱞᱮ ᱦᱟᱹᱠᱩ ᱠᱚ ᱟᱨ
ᱢᱤᱫᱴᱟᱹᱡ ᱡᱟᱭᱜᱟᱧ ᱪᱟᱞᱟᱣ ᱞᱮᱱᱟ ᱛᱮᱦᱮᱧ ᱦᱮᱸ᱾ ᱰᱩᱵᱟᱹᱣ ᱠᱟᱫᱟ ᱞᱮ ᱟᱞᱮᱥᱮᱫ ᱫᱚ᱾ ᱰᱩᱵᱟᱹ᱾ ᱪᱟᱞᱟᱣ ᱞᱮᱱᱟ ᱞᱮ ᱮ ᱪᱮᱛᱟᱱ ᱞᱮ ᱫᱟᱜ ᱵᱚᱞᱚᱜ ᱠᱟᱱᱟ, ᱟᱫᱚ ᱜᱟᱹᱰᱤ ᱚᱱᱟ ᱤᱭᱟᱹᱨᱮ ᱜᱟᱹᱰᱭᱟᱹᱨ ᱨᱮ᱾
ᱦᱩᱸ ᱦᱩᱸ᱾
ᱯᱩᱠᱷᱚᱨᱤ ᱨᱮ᱾ ᱟᱫᱚ ᱡᱟᱥᱮ ᱚᱱᱟ ᱚᱱᱟ ᱯᱩᱠᱷᱚᱨᱤ ᱠᱷᱚᱡ ᱟᱫᱚ ᱦᱟᱹᱠᱩ ᱠᱚ ᱩᱰᱩᱵᱚᱜ ᱠᱟᱱᱟ᱾ ᱦᱟᱹᱠᱩ ᱠᱚ ᱟᱲᱟᱜ ᱫᱚᱠᱚ ᱟᱲᱟᱜ ᱠᱟᱜ ᱠᱚ ᱜᱮᱭᱟ᱾ ᱦᱮᱸ, ᱫᱚᱱ ᱫᱚᱠᱚ᱾ ᱦᱮᱸ ᱦᱮᱸ, ᱚᱱᱛᱮ ᱠᱷᱚᱡ ᱠᱚ ᱫᱚᱱ ᱵᱚᱞᱚᱜ ᱠᱟᱱᱟ ᱠᱚ, ᱫᱚᱱ ᱩᱰᱩᱠᱚᱜ ᱠᱟᱱᱟ ᱠᱚ, ᱩᱱᱠᱩ ᱫᱟᱹᱲ ᱞᱟᱹᱜᱤᱫ ᱠᱚ ᱵᱚᱞᱮ ᱩᱱᱠᱩ ᱞᱟᱹᱴᱩ ᱡᱟᱭᱜᱟ
ᱦᱩᱸ᱾
ᱟᱸ ᱟᱫᱚ ᱪᱮᱛᱟᱱ ᱞᱮ ᱟᱲᱮ ᱠᱮᱫᱟ᱾ ᱞᱟᱛᱟᱨ ᱡᱷᱟᱹᱞᱤ ᱞᱮ ᱞᱟᱹᱜ ᱞᱟᱜᱟᱣ ᱠᱮᱫᱟ᱾ ᱡᱚᱛᱚᱞᱮ ᱡᱷᱟᱹᱞᱤ ᱪᱟᱵᱟ ᱠᱮᱫ ᱠᱚᱣᱟ᱾ ᱡᱚᱛᱚᱞᱮ ᱡᱷᱟᱹᱞᱤ ᱠᱮᱫ ᱠᱚᱣᱟ, ᱚᱲᱟᱜ ᱚᱲᱟᱜ ᱚᱲᱟᱜ ᱟᱹᱜᱩ ᱠᱟᱛᱮᱫ ᱞᱮ ᱤᱭᱟᱹ ᱤᱭᱟᱹ ᱠᱮᱫ ᱠᱚᱣᱟ, ᱵᱚᱞᱮ ᱟᱹᱰᱤ ᱢᱚᱸᱡᱽ ᱞᱮ ᱩᱛᱩ ᱠᱮᱫ ᱠᱚᱣᱟ᱾ ᱤᱭᱟᱹ ᱡᱮᱥᱮ ᱤᱭᱟᱹ ᱟᱢᱵᱽᱲᱟ ᱞᱟᱜᱟᱣ ᱠᱟᱛᱮ, ᱟᱢᱵᱽᱲᱟ ᱠᱚᱴᱮᱡ ᱞᱟᱜᱟᱣ ᱠᱟᱛᱮᱫ᱾
ᱟᱪᱪᱷᱟ ᱚᱱᱟ ᱤᱭᱟᱹ ᱨᱮ ᱚᱱᱟ ᱡᱷᱟᱹᱞᱤ ᱨᱮ ᱢᱟᱱᱮ ᱚᱠᱟ ᱞᱮᱠᱟᱱ ᱦᱟᱹᱠᱩ ᱠᱚ ᱯᱟᱹᱥᱤ ᱞᱮᱱᱟ?
ᱚᱱᱟ ᱡᱷᱟᱹᱞᱤ ᱨᱮ᱾ ᱪᱤᱞᱤ ᱠᱚ ᱢᱮᱛᱟ ᱠᱚᱣᱟ ᱴᱤᱡ ᱞᱮᱠᱟᱱ ᱛᱮᱢ ᱦᱟᱛᱟᱣ ᱫᱟᱲᱮ ᱠᱚ ᱠᱷᱟᱡ ᱫᱚ ᱩᱱᱠᱩ ᱪᱮᱫ ᱞᱮᱠᱟ ᱰᱷᱟᱹᱲᱠᱟᱹᱜ ᱮᱢ ᱧᱮᱞ ᱫᱟᱲᱮᱣᱟᱫ ᱜᱮᱭᱟ ᱰᱷᱟᱹᱲ
ᱦᱮᱸ ᱦᱮᱸ᱾
ᱰᱷᱟᱹᱲᱠᱟᱹᱜ, ᱯᱩᱴᱷᱤ, ᱵᱩᱸᱵᱩᱡ ᱟᱨ ᱪᱤᱞᱤ ᱠᱚ ᱢᱮᱛᱟ ᱠᱚᱣᱟ ᱪᱚᱲᱜᱚᱡ ᱩᱱᱠᱩ ᱩᱱᱠᱩ ᱞᱮᱠᱟᱱ ᱦᱟᱹᱠᱩ ᱠᱚ ᱡᱷᱟᱹᱞᱤᱜᱼᱟ, ᱦᱮᱸ ᱜᱟᱹᱬᱟᱹᱭ, ᱜᱟᱹᱟᱹᱬᱟᱹᱭ᱾
ᱦᱩᱸᱻ᱾ ᱩᱦᱩᱸ ᱟᱪᱪᱷᱟ ᱟᱪᱪᱷᱟ ᱟᱪᱪᱷᱟ᱾ ᱦᱮᱸ ᱟᱨ ᱟᱪᱪᱷᱟ ᱚᱱᱟ ᱛᱟᱦᱞᱮ ᱵᱮᱫᱽ ᱵᱟᱹᱫᱽ ᱠᱷᱮᱛ ᱨᱮᱠᱚ ᱠᱚ ᱨᱮ ᱦᱚᱸᱠᱚ ᱟᱨᱠᱤ ᱨᱟᱠᱟᱵᱚᱜᱼᱟ ᱦᱮᱸ ᱥᱮ?
ᱦᱮᱸ, ᱵᱟᱹᱫᱽ ᱠᱚᱨᱮ ᱦᱚᱸ᱾ ᱦᱮᱸ ᱦᱮᱸ᱾
ᱚᱱᱟ ᱜᱮ᱾ ᱩᱸ᱾
ᱩᱸ ᱦᱩᱸ᱾
ᱟᱨ ᱛᱚᱵᱮ ᱮᱱᱛᱮ? ᱦᱩᱸ᱾
ᱟᱞᱮ ᱥᱮᱱ ᱦᱚᱸ ᱦᱟᱹᱠᱩ ᱫᱚ ᱢᱮᱱᱟᱜ ᱟᱸᱡᱚᱢ ᱫᱟᱵᱤᱱ? ᱦᱮᱞᱳ! ᱦᱮᱞᱳ! ᱦᱮᱞᱳ! ᱦᱮᱞᱳ!
ᱟᱣᱟᱡᱽ ᱛᱷᱚᱲᱟ ᱠᱟᱴᱟᱜ ᱠᱟᱱ ᱛᱟᱵᱤᱱᱟ ᱾
ᱟᱪᱪᱷᱟ, ᱟᱸᱡᱚᱢᱚᱜ ᱠᱟᱱᱟ ᱮᱵᱟᱨ?
ᱦᱮᱸ ᱦᱮᱸ ᱟᱣᱟᱡ ᱛᱷᱚᱲᱟ ᱠᱟᱴᱟᱜ ᱠᱟᱱ ᱛᱟᱵᱤᱱᱟ ᱾
ᱩᱸ ᱦᱩᱸᱜ ᱱᱤᱛᱚᱜ ᱵᱷᱟᱹᱜᱤ ᱥᱟᱦᱤᱡ ᱟᱸᱡᱚᱢᱚᱜ ᱠᱟᱱᱟ ᱥᱮ ᱵᱟᱝ?
ᱦᱮᱸ ᱦᱮᱸ ᱱᱮᱛᱚᱜ ᱫᱚ ᱟᱹᱰᱤ ᱢᱚᱸᱡᱽ ᱜᱮᱭᱟ ᱟᱹᱰᱤ ᱢᱚᱸᱡᱽ ᱜᱮ ᱟᱸᱡᱚᱢᱚᱜ ᱠᱟᱱᱟ ᱱᱤᱛᱚᱜ ᱫᱚ ᱾
ᱟᱪᱪᱷᱟ, ᱞᱟᱹᱭ ᱮᱫᱟᱞᱤᱧ ᱡᱮ ᱦᱮᱸ ᱟᱹᱞᱤᱧ ᱥᱮᱫ ᱦᱚᱸ ᱚᱱᱠᱟ ᱜᱮᱼᱼ ᱡᱟᱦᱟᱸ ᱢᱟᱱᱮ ᱫᱟᱜ ᱫᱤᱱ ᱡᱚᱠᱷᱚᱱ ᱦᱮᱸ, ᱡᱚᱠᱷᱚᱱ ᱠᱷᱮᱛ ᱠᱷᱚᱱᱟᱜ ᱚᱱᱟ ᱫᱟᱜᱼᱼ ᱫᱟᱜ ᱯᱷᱮᱰᱚᱜ-ᱟ ᱰᱩᱢᱩ ᱜᱟᱹᱰᱭᱟᱹ ᱥᱮᱫ ᱛᱚᱠᱷᱚᱱ ᱚᱱᱟ ᱦᱟᱹᱠᱩᱼᱼ ᱠᱚ ᱨᱟᱠᱟᱵ ᱦᱤᱡᱩᱜ ᱟᱠᱚ ᱵᱟᱹᱫᱽ ᱠᱷᱮᱛ ᱨᱮ, ᱛᱚ ᱚᱱᱟ ᱨᱟᱠᱟᱵᱼᱼ ᱛᱟᱭᱚᱢ ᱛᱟᱨᱯᱚᱨᱮ ᱠᱤᱪᱷᱩ ᱠᱤᱪᱷᱩ ᱡᱟᱭᱜᱟ ᱡᱤᱱᱤᱥ ᱢᱟᱱᱮ ᱦᱟᱹᱠᱩ ᱠᱚᱼᱼ ᱮ ᱢᱟᱱᱮ ᱚᱲᱟᱜ ᱫᱩᱣᱟᱹᱨ ᱨᱮᱠᱚ ᱦᱤᱡᱩᱜ-ᱟ ᱾ ᱦᱮᱸᱥᱮ ᱢᱟᱱᱮ ᱱᱤᱛ ᱟᱲᱮ ᱵᱚᱱ ᱡᱟᱹᱯᱤᱫᱟ ᱛᱚᱠᱷᱚᱱᱼᱼ ᱟᱨ ᱢᱤᱫ ᱵᱟᱨ ᱫᱷᱟᱣ ᱫᱚ ᱱᱚᱝᱠᱟ ᱞᱮᱱᱟ ᱦᱮᱸᱥᱮ ᱟᱸ ᱚᱱᱟ ᱡᱟᱦᱟᱸ
ᱦᱮᱸ ᱦᱮᱸ ᱾
ᱦᱟᱸ, ᱟᱪᱪᱷᱟ ᱟᱪᱪᱷᱟ ᱦᱮᱸ ᱟᱪᱷᱟ ᱾
ᱡᱟᱦᱟᱸ ᱤᱧ ᱢᱤᱫ ᱟᱸ ᱠᱟ ᱜᱮ ᱟᱨ ᱟᱨᱠᱤᱴ ᱠᱷᱮᱞ ᱛᱟᱭᱚᱢ ᱦᱟᱸ ᱪᱟᱞᱟᱣ ᱤᱧ ᱚᱲᱟᱜ ᱛᱟᱯᱚᱨᱮ ᱪᱟᱞᱟᱣ ᱠᱟᱛᱮ ᱚᱱᱟ ᱵᱩᱱ ᱛᱟᱹᱥᱤ ᱠᱮᱭᱟ ᱦᱮᱸ ᱫᱩᱣᱟᱹᱨ ᱨᱮ, ᱚᱱᱟ ᱛᱟᱭᱚᱢ ᱟᱸ ᱥᱮᱛᱟᱜ ᱵᱮᱲᱟᱧ ᱧᱮᱞᱮᱫ-ᱟ ᱥᱮᱛᱟᱜ ᱵᱮᱲᱟᱧ ᱧᱮᱞᱮᱜ-ᱟ ᱡᱮ ᱢᱤᱫᱴᱮᱡ ᱦᱟᱹᱠᱩ ᱚᱱᱟ ᱵᱩᱜ ᱟᱸ ᱵᱩᱴ ᱨᱮ ᱵᱚᱞᱚᱱ ᱠᱟᱱᱟᱭ
ᱟᱸᱪᱷᱟ ᱾
ᱦᱮᱥᱮ ᱾
ᱡᱚᱢ ᱛᱚᱵᱮ